ᱦᱮᱞᱳ
ᱦᱳᱭ ᱜᱚᱝᱠᱮ ᱡᱚᱦᱟᱨ ᱜᱮ ᱾
ᱦᱳᱭ ᱡᱚᱦᱟᱨ ᱜᱮ
ᱟᱪᱪᱷᱟ ᱜᱚᱝᱠᱮ ᱱᱤᱛᱚᱜ ᱢᱩᱦᱩᱨᱛᱚ ᱫᱚ ᱪᱮᱫ ᱠᱚ ᱪᱤᱠᱟᱹ ᱵᱟᱲᱟ ᱦᱩᱭᱩᱜ ᱠᱟᱱᱟ? ᱡᱚᱢ ᱵᱟᱲᱟ ᱠᱚ ᱦᱩᱭᱱᱟ ᱥᱮ ᱵᱟᱝᱟ?
ᱵᱟᱝ ᱡᱚᱢ ᱵᱟᱲᱟ ᱠᱚᱫᱚ ᱵᱟᱝ ᱦᱩᱭ ᱟᱠᱟᱱᱟ ᱱᱚᱜᱼᱚᱭ
ᱦᱮᱞᱳ ᱱᱮᱴᱣᱟᱨᱠ ᱯᱨᱳᱵᱞᱮᱢ ᱮᱫᱟᱭ ᱥᱟᱭᱮᱫ ᱦᱮᱞᱳ ᱵᱟᱝ ᱟᱸᱡᱚᱢᱚᱜ ᱠᱟᱱᱟ ᱦᱮᱞᱳ᱾
ᱦᱮᱞᱳ ᱜᱚᱢᱠᱮ
ᱦᱮᱸ ᱱᱤᱛᱚᱜ ᱢᱟ ᱟᱸᱡᱚᱢᱚᱜ ᱠᱟᱱᱟ᱾
ᱚᱸᱻ
ᱟᱪᱪᱷᱟ ᱜᱚᱝᱠᱮ ᱛᱟᱦᱚᱞᱮ ᱦᱟᱸᱜ ᱱᱤᱛᱚᱜ ᱫᱚ ᱞᱟᱝ ᱜᱟᱞᱢᱟᱨᱟᱜ ᱠᱟᱱᱟ ᱦᱟᱸᱜ ᱦᱳᱭ ᱤᱧ ᱫᱚ ᱱᱤᱛᱚᱜ ᱦᱟᱸᱜ ᱫᱟᱠᱟᱧ ᱡᱚᱢ ᱠᱮᱭᱟ ᱱᱤᱛᱚᱜ ᱜᱮ ᱦᱟᱸᱜ ᱫᱟᱠᱟᱧ ᱡᱚᱢ ᱠᱮᱫᱟ ᱟᱨ ᱚᱱᱠᱟᱧ ᱫᱩᱲᱩᱵ ᱟᱠᱟᱱᱟ᱾
ᱟᱪᱪᱷᱟ ᱟᱹᱰᱤ ᱞᱚᱜᱚᱱ ᱮᱢ ᱡᱚᱢ ᱠᱮᱫᱟ?
ᱦᱳᱭ ᱜᱚᱢᱠᱮ ᱟᱹᱰᱤ ᱞᱚᱜᱚᱱ ᱜᱮ ᱱᱚᱸᱰᱮ ᱫᱚ ᱦᱟᱸᱜᱼᱟ ᱟᱨ ᱱᱚᱛᱮ ᱫᱚ ᱫᱟᱠᱟ ᱠᱚ ᱤᱥᱤᱱ ᱟᱠᱟᱱ ᱛᱮ ᱾ ᱟᱫᱚ ᱦᱟᱸᱜ ᱨᱮᱭᱟᱲ ᱫᱤᱥᱚᱢ ᱥᱮ ᱟᱫᱚ ᱨᱮᱭᱟᱲ ᱟᱨᱠᱤ ᱚᱱᱟ ᱦᱚᱛᱮᱡ ᱛᱮ ᱡᱚᱢ ᱦᱩᱭᱱᱟ ᱟᱹᱰᱤ ᱡᱚᱞᱫᱤ ᱜᱮ ᱦᱮᱸ ᱦᱳᱭ
ᱟᱪᱪᱷᱟ ᱜᱚᱝᱠᱮ ᱦᱟᱸᱜ ᱟᱫᱚ ᱛᱤᱦᱤᱧ ᱫᱚ ᱞᱟᱝ ᱠᱟᱛᱷᱟᱜ ᱠᱟᱱᱟ ᱦᱟᱸᱜ ᱚᱞᱚᱜ ᱯᱟᱲᱦᱟᱣ ᱥᱟᱶᱛᱮ ᱫᱟᱬᱟᱱ ᱞᱟᱹᱜᱤᱫ ᱛᱮ ᱾ ᱢᱚᱛᱞᱚᱵ ᱫᱟᱬᱟᱱ ᱪᱮᱫᱟᱜ ᱟᱹᱰᱤ ᱤᱢᱯᱚᱴᱮᱱ ᱜᱮᱭᱟ ᱟᱵᱚᱣᱟᱜ ᱡᱤᱭᱚᱱ ᱨᱮ? ᱦᱮᱸ ᱟᱫᱚ ᱮᱰᱩᱠᱮᱥᱚᱱ ᱯᱟᱨᱯᱟᱥ ᱛᱮᱞᱟᱝ ᱠᱟᱛᱷᱟᱜᱼᱟ ᱟᱫᱚ ᱦᱟᱸᱜ ᱜᱚᱝᱠᱮ ᱠᱩᱞᱤ ᱢᱮᱭᱟ ᱡᱮ ᱟᱯᱮ ᱥᱮᱫ ᱫᱚ ᱚᱱᱠᱟ ᱫᱟᱬᱟᱱ ᱡᱟᱭᱜᱟ ᱠᱚᱫᱚ ᱪᱮᱫ ᱠᱚ ᱢᱮᱱᱟᱜᱼᱟ?
ᱫᱟᱬᱟᱱ ᱫᱚᱻ ᱚᱱᱠᱟ ᱫᱚᱻ ᱟᱞᱮ ᱥᱩᱨ ᱠᱚᱨᱮ ᱫᱚ ᱚᱱᱠᱟᱱ ᱫᱟᱬᱟᱱ ᱡᱟᱭᱜᱟ ᱫᱚ ᱵᱟᱹᱱᱩᱜ ᱟᱠᱟᱫᱟ᱾ ᱛᱚ ᱠᱟᱹᱴᱤᱡ ᱟᱞᱮ ᱠᱷᱚᱱ ᱯᱷᱟᱨᱟᱠ ᱨᱮ ᱢᱮᱱᱟᱜ ᱟᱠᱟᱫᱟ᱾ ᱚᱱᱠᱟ ᱵᱩᱨᱩ ᱠᱚ ᱢᱮᱱᱟᱜ ᱟᱠᱟᱫᱟ᱾ ᱦᱮ ᱯᱟᱨᱠ ᱮᱢᱟᱱ ᱠᱚ ᱢᱮᱱᱟᱜ ᱟᱠᱟᱫᱟ ᱫᱤᱭᱮ ᱯᱚᱨ ᱚᱱᱠᱟ ᱫᱟᱬᱟᱱ ᱧᱮᱞ ᱞᱮᱠᱟᱱ ᱡᱟᱭᱜᱟ ᱫᱚ ᱛᱷᱚᱲᱟ ᱰᱮᱢ ᱢᱮᱱᱟᱜ ᱟᱠᱟᱫᱟ᱾
ᱟᱪᱪᱷᱟ ᱜᱚᱝᱠᱮ ᱟᱪᱪᱷᱟ ᱜᱚᱝᱠᱮ ᱡᱟᱦᱟᱸ ᱵᱮᱱ ᱞᱟᱹᱭ ᱠᱮᱜᱼᱟ ᱱᱚᱜᱼᱚᱭ ᱵᱩᱨᱩ ᱟᱫᱚ ᱦᱟᱸᱜ ᱵᱩᱨᱩ ᱫᱚ ᱦᱟᱸᱜ ᱟᱹᱰᱤ ᱧᱩᱢᱟᱱᱟᱜ ᱵᱩᱨᱩ ᱠᱟᱱ ᱜᱮᱭᱟ ᱥᱮ ᱚᱱᱠᱟ ᱫᱚ ᱦᱟᱸᱜ ᱡᱚᱛᱚ ᱦᱚᱲ ᱠᱚ ᱦᱤᱡᱩᱜ ᱜᱮᱭᱟ ᱫᱟᱬᱟᱱ ᱠᱚᱫᱚ ᱵᱟᱝ ᱚᱱᱟ ᱡᱟᱭᱜᱟ ᱨᱮᱫᱚ ᱦᱟᱸᱜ
ᱦᱳᱭ ᱦᱳᱭ ᱧᱩᱢᱟᱜ ᱫᱚ ᱧᱩᱢᱟᱱᱟᱜ ᱵᱩᱨᱩ ᱠᱟᱱ ᱜᱮᱭᱟ ᱧᱩᱛᱩᱢ ᱫᱚ ᱦᱩᱭᱩᱜ ᱠᱟᱱᱟ ᱥᱩᱥᱩᱱᱤᱭᱟ ᱥᱩᱥᱩᱱᱤ ᱵᱩᱨᱩ ᱦᱳᱭ ᱦᱳᱭ
ᱦᱳᱭ ᱜᱚᱢᱠᱮ ᱟᱫᱚ ᱡᱟᱦᱟᱸ ᱵᱤᱱ ᱞᱟᱹᱭ ᱠᱮᱜᱼᱟ ᱡᱮ ᱱᱚᱜᱼᱚᱭ ᱥᱩᱥᱩᱱᱤ ᱵᱩᱨᱩ ᱟᱫᱚ ᱟᱸᱡᱚᱢ ᱟᱠᱟᱱᱟ ᱵᱟᱝᱢᱟ ᱥᱩᱥᱱᱤ ᱵᱩᱨᱩ ᱫᱚ ᱟᱹᱰᱤ ᱧᱩᱢᱟᱱᱟᱜ ᱡᱟᱭᱜᱟ ᱠᱟᱱᱟ ᱾ ᱦᱮᱸ ᱟᱭᱢᱟ ᱟᱭᱢᱟ ᱡᱟᱭᱜᱟ ᱠᱷᱚᱱᱟᱜ ᱠᱚ ᱧᱮᱧᱮᱞ ᱫᱚᱠᱚ ᱦᱤᱡᱩᱜ ᱜᱮᱭᱟ ᱫᱟᱬᱟᱱ ᱠᱚᱫᱚ ᱾ ᱟᱫᱚ ᱦᱟᱸᱜ ᱚᱸᱰᱮ ᱦᱟᱸᱜ ᱥᱟᱶᱛᱮ ᱥᱤᱞᱟ ᱞᱤᱯᱤ ᱦᱚᱸ ᱟᱸᱡᱚᱢ ᱟᱠᱟᱼᱼ ᱠᱟᱱᱟ ᱵᱟᱝᱢᱟ ᱰᱚᱢ ᱫᱷᱟᱨᱟ ᱯᱟᱥᱴᱟ ᱨᱮ ᱱᱚᱝᱠᱟ ᱢᱮᱱᱟᱜᱼᱟ ᱥᱤᱞᱟ ᱞᱤᱯᱤ ᱦᱳᱭ ᱪᱚᱱᱫᱨᱚ ᱵᱚᱨᱢᱟ ᱧᱩᱛᱩᱢᱟᱱ ᱢᱤᱫᱴᱟᱝ ᱨᱟᱡᱟ ᱛᱟᱦᱮᱸ ᱞᱮᱱᱟᱭ ᱥᱮ ᱩᱱᱤᱭᱟᱜ ᱟᱢᱚᱞ ᱨᱮ ᱱᱚᱝᱠᱟ ᱪᱷᱟᱯᱟ ᱛᱟᱦᱮᱸ ᱠᱟᱱ ᱪᱷᱟᱯᱟ ᱢᱮᱱᱟᱜ ᱢᱤᱫᱴᱟᱝ ᱫᱷᱤᱨᱤ ᱨᱮ ᱾ ᱥᱤᱞᱟ ᱞᱤᱯᱤ ᱡᱟᱦᱟᱸᱫᱚ ᱟᱫᱚ ᱦᱟᱸᱜ ᱦᱳᱭ ᱜᱚᱝᱠᱮ ᱟᱫᱚ ᱦᱟᱸᱜ ᱡᱟᱦᱟᱸ ᱨᱮ ᱫᱟᱜ ᱟᱹᱛᱩᱜᱟ ᱚᱱᱟ ᱫᱚ ᱦᱟᱸᱜ ᱮᱸ ᱯᱨᱚᱛᱤ ᱪᱟᱸᱫᱳ ᱜᱮ ᱦᱟᱸᱜ ᱱᱚᱝᱠᱟ ᱫᱚ ᱞᱟᱜᱟᱛᱟᱨ ᱱᱚᱝᱠᱟ ᱜᱮ ᱟᱹᱛᱩ ᱚᱠᱟ ᱜᱮ ᱢᱮᱱᱟᱜᱼᱟ ᱡᱟᱦᱟᱸ ᱨᱮᱫᱚ ᱫᱟᱜ ᱡᱚᱨᱚᱜ ᱠᱟᱱᱟ ᱦᱟᱸᱜ
ᱦᱳᱭ ᱦᱳᱭ ᱦᱳᱭ ᱜᱚᱢᱠᱮ ᱡᱟᱦᱟᱸ ᱫᱷᱟᱨᱟ ᱫᱚ ᱦᱟᱸᱜ ᱱᱚᱣᱟ ᱥᱩᱥᱱᱤ ᱵᱩᱨᱩ ᱨᱮᱫᱚ ᱵᱟᱨᱭᱟ ᱢᱮᱱᱟᱜ ᱟᱠᱟᱫᱟ ᱾ ᱮᱸᱻ ᱢᱤᱫᱴᱟᱝ ᱫᱚ
ᱱᱚᱣᱟ ᱥᱟᱢᱟᱝ ᱱᱟᱠᱷᱟ ᱡᱟᱦᱟᱸ ᱫᱚ ᱫᱷᱟᱨᱟ ᱠᱚ ᱞᱟᱹᱭᱮᱫ ᱠᱟᱱᱟ ᱟᱨ ᱢᱤᱫᱴᱟᱝ ᱛᱟᱭᱱᱚᱢ ᱱᱟᱠᱷᱟ ᱢᱮᱱᱟᱜ ᱟᱠᱟᱫᱟ ᱚᱱᱟ ᱫᱚ ᱰᱚᱢ ᱫᱷᱟᱨᱟ ᱠᱚ ᱞᱟᱹᱭᱮᱫ ᱠᱟᱱᱟ ᱾ ᱟᱨ ᱫᱟᱜ ᱦᱮᱸ ᱡᱟᱦᱟᱸ ᱥᱟᱢᱟᱝ ᱱᱟᱠᱷᱟ ᱢᱮᱱᱟᱜ ᱠᱟᱫᱟ ᱫᱷᱟᱨᱟ ᱡᱟᱦᱟᱸ ᱚᱱᱟ ᱫᱚ ᱡᱟᱣ ᱥᱮᱨᱢᱟ ᱜᱮ ᱫᱟᱜ ᱡᱷᱟᱨᱱᱟᱼᱟ᱾ ᱟᱨ ᱦᱟᱱᱟ ᱰᱚᱢ ᱫᱷᱟᱨᱟ ᱱᱟᱜ ᱡᱟᱦᱟᱸ ᱰᱚᱢ ᱫᱷᱟᱨᱟ ᱢᱮᱱᱟᱜ ᱠᱟᱫᱟ ᱚᱱᱟ ᱫᱚ ᱡᱟᱣ ᱥᱮᱨᱢᱟ ᱜᱮ ᱫᱟᱜ ᱫᱚ ᱡᱚᱨᱚᱜᱼᱟ, ᱟᱫᱚ ᱠᱟᱹᱴᱤᱡ ᱫᱷᱚᱨᱚᱱ ᱚᱠᱛᱚ ᱫᱚ ᱠᱟᱹᱴᱤᱡ ᱠᱚᱢ ᱧᱚᱜ ᱡᱚᱨᱚᱜᱼᱟ᱾
ᱟᱪᱪᱷᱟ ᱜᱚᱝᱠᱮ ᱦᱳᱭ ᱵᱷᱟᱹᱜᱤ ᱠᱟᱛᱷᱟ, ᱟᱪᱪᱷᱟ ᱜᱚᱝᱠᱮ ᱟᱫᱚ ᱠᱟᱛᱷᱟ ᱨᱮᱦᱚᱸ ᱟᱸᱡᱚᱢ ᱠᱟᱱᱟ ᱵᱟᱝᱢᱟ ᱚᱸᱰᱮ ᱫᱚ ᱦᱟᱸᱜ ᱟᱵᱚᱣᱟᱜ ᱡᱟᱦᱟᱸ ᱫᱚ ᱵᱚᱸᱜᱟ ᱵᱩᱨᱩ ᱦᱚᱸ ᱚᱱᱠᱟ ᱦᱩᱭᱩᱜ ᱠᱟᱱ ᱜᱮᱭᱟ ᱢᱟᱨᱟᱝ ᱵᱩᱨᱩ᱾ ᱦᱮᱸ ᱥᱮ ᱜᱚᱝᱠᱮ ᱟᱫᱚ ᱦᱟᱸᱜ ᱟᱵᱤᱱ ᱜᱮ ᱪᱤᱠᱟᱹ ᱵᱮᱱ ᱵᱟᱰᱟᱭᱟ ᱠᱟᱹᱴᱤᱡ ᱵᱮᱱ ᱞᱟᱹᱭ ᱞᱮᱠᱷᱟᱜ ᱵᱷᱟᱹᱜᱤ ᱠᱚᱜᱼᱟ? ᱟᱯᱮ ᱥᱩᱨ ᱟᱯᱮ ᱥᱩᱨ ᱠᱟᱱ ᱜᱮᱭᱟ?
ᱦᱮᱸᱻᱦᱮᱸᱻᱦᱮᱸᱻ᱾ ᱦᱮᱸ ᱥᱩᱥᱱᱤ ᱵᱩᱨᱩ ᱡᱟᱯᱟᱜ ᱨᱮᱜᱮ ᱮᱠᱫᱚᱢ᱾ ᱚᱱᱟ ᱥᱩᱥᱱᱤ ᱵᱩᱨᱩ ᱪᱟᱞᱟᱜ ᱰᱟᱦᱟᱨ ᱨᱮᱜᱮ ᱮᱸᱻ ᱵᱚᱸᱜᱟ ᱵᱩᱨᱩ ᱚᱱᱟ ᱢᱟᱨᱟᱝ ᱵᱩᱨᱩ ᱵᱚᱸᱜᱟ ᱵᱩᱨᱩ ᱦᱳᱭᱳᱜ ᱛᱟᱦᱮᱸᱜ, ᱟᱨ ᱤᱱᱟᱹᱜ ᱜᱟᱱ ᱫᱚ ᱦᱚᱭᱛᱚ ᱵᱟᱲᱟᱭ ᱠᱟᱜᱼᱟ, ᱤᱱᱟᱹᱜ ᱜᱟᱱ ᱫᱚ ᱵᱟᱹᱱᱩᱜ ᱠᱟᱫᱟ ᱵᱚᱸᱜᱟ ᱵᱩᱨᱩ ᱚᱱᱟ ᱛᱤᱥ ᱦᱳᱭᱜ ᱛᱟᱦᱮᱸᱜ ᱟᱫᱚ ᱢᱟᱨᱟᱝ ᱵᱩᱨᱩ ᱵᱚᱸᱜᱟ ᱵᱟᱨᱮ ᱦᱩᱭᱩᱜ ᱛᱟᱦᱮᱸᱜ, ᱟᱨ ᱚᱸᱰᱮ ᱜᱮ ᱥᱚᱨᱦᱟᱭ ᱦᱚᱸ ᱦᱩᱭᱩᱜ ᱛᱟᱦᱮᱸᱜ᱾ ᱡᱟᱦᱟᱸ ᱫᱚ ᱥᱚᱨᱦᱟᱭ ᱵᱚᱸᱜᱟ ᱨᱮᱱᱟᱜ ᱯᱮ ᱫᱤᱱ ᱨᱮᱠᱚ ᱢᱟᱱᱟᱣ ᱛᱟᱦᱮᱸᱜ, ᱚᱱᱟ ᱦᱚᱸ ᱟᱹᱰᱤ ᱡᱟᱸᱠ ᱡᱚᱢᱚᱠ ᱜᱮ ᱦᱩᱭᱩᱜ ᱛᱟᱦᱮᱸᱜ᱾
ᱦᱳᱭ ᱜᱚᱢᱠᱮ ᱮᱠᱫᱚᱢ ᱚᱱᱟᱵᱤᱱ ᱞᱟᱹᱭ ᱠᱮᱜᱼᱟ ᱟᱹᱰᱤ ᱵᱷᱟᱹᱜᱤ, ᱮᱠᱫᱚᱢ ᱟᱹᱰᱤ ᱟᱹᱰᱤ ᱥᱟᱨᱦᱟᱣ᱾ ᱮᱸ ᱛᱚ ᱟᱸᱡᱚᱢ ᱟᱠᱟᱱ ᱜᱮᱭᱟ ᱟᱨ ᱪᱟᱞᱟᱣ ᱦᱚᱸ ᱦᱩᱭ ᱠᱟᱱᱟ, ᱦᱮᱸ ᱟᱫᱚ ᱦᱟᱸᱜ ᱡᱟᱦᱟᱸ ᱵᱤᱱ ᱞᱟᱹᱭ ᱡᱮ ᱥᱚᱨᱦᱟᱭ ᱥᱚᱨᱦᱟᱭ ᱫᱚ ᱦᱟᱸᱜ ᱟᱹᱰᱤ ᱦᱚᱲ ᱜᱮᱠᱚ ᱦᱤᱡᱩᱜ ᱜᱮᱭᱟ ᱯᱩᱡᱟᱹ ᱯᱟᱥᱟ ᱞᱟᱹᱜᱤᱫ ᱛᱮ, ᱦᱮᱸ ᱚᱱᱟ ᱟᱹᱰᱤ ᱟᱹᱰᱤ ᱟᱹᱰᱤ ᱢᱚᱡᱽ ᱟᱵᱚ ᱥᱚᱢᱟᱡᱽ ᱨᱮᱱ, ᱡᱟᱦᱟᱸ ᱫᱚ ᱦᱮᱞᱟᱜ ᱜᱮᱭᱟ ᱠᱚ ᱟᱫᱚ ᱟᱹᱰᱤ ᱧᱩᱢᱟᱱᱟᱜ ᱡᱟᱭᱜᱟ ᱠᱟᱱ ᱜᱮᱭᱟ, ᱦᱳᱭ ᱟᱸᱡᱚᱢ ᱟᱠᱟᱫ ᱞᱤᱧ ᱟᱹᱞᱤᱧ ᱦᱚᱸ᱾
ᱦᱩᱸ
ᱟᱪᱪᱷᱟ ᱜᱚᱝᱠᱮ ᱤᱱᱟᱹ ᱪᱷᱟᱰᱟ ᱡᱟᱦᱟᱸ ᱰᱮᱢ ᱵᱮᱱ ᱞᱟᱹᱭ ᱠᱮᱫᱼᱟ, ᱵᱟᱝ ᱟᱫᱚ ᱦᱟᱸᱜ ᱦᱳᱭ ᱚᱱᱟ ᱠᱚᱦᱚᱸ ᱠᱟᱱ ᱜᱮᱭᱟ ᱫᱟᱬᱟᱱ ᱡᱟᱭᱜᱟ ᱠᱚᱫᱚ, ᱟᱫᱚ ᱜᱚᱢᱠᱮ ᱟᱵᱤᱱ ᱜᱮ ᱟᱫᱚ ᱚᱠᱟ? ᱚᱠᱟ ᱡᱟᱭᱜᱟ ᱵᱮᱱ ᱫᱟᱲᱟ ᱠᱟᱜᱼᱟ, ᱚᱱᱠᱟᱱᱟᱜ ᱠᱟᱹᱴᱤᱡ ᱡᱟᱭᱜᱟ ᱵᱮᱱ ᱞᱟᱹᱭ ᱞᱮᱠᱷᱟᱡ, ᱚᱱᱠᱟ ᱧᱩᱢᱟᱱᱟᱜ ᱡᱟᱭᱜᱟ ᱠᱚ?
ᱜᱚᱝᱠᱮ ᱟᱹᱞᱤᱧ ᱫᱚ ᱡᱟᱹᱥᱛᱤ ᱡᱟᱭᱜᱟ ᱠᱚᱫᱚ ᱵᱟᱝ ᱞᱤᱧ ᱧᱮᱞ ᱠᱟᱜᱼᱟ᱾ᱮᱸ ᱛᱚ ᱟᱞᱮ ᱥᱩᱨ ᱡᱟᱦᱟᱸ ᱚᱱᱟ ᱥᱩᱥᱱᱤ ᱵᱩᱨᱩ ᱞᱤᱧ ᱞᱟᱹᱭ ᱠᱮᱜᱼᱟ ᱚᱱᱟ ᱠᱚᱨᱮ ᱟᱨ ᱚᱱᱠᱟ ᱥᱟᱺᱜᱤᱧ ᱡᱟᱭᱜᱟ ᱠᱚᱫᱚ ᱵᱟᱝ ᱪᱟᱞᱟᱣ ᱵᱟᱲᱟ ᱦᱩᱭ ᱠᱟᱱᱟ, ᱦᱟᱸᱜ ᱱᱤᱛ ᱫᱷᱟᱹᱵᱤᱡ ᱫᱚ᱾
ᱟᱨ ᱚᱱᱛᱮ ᱵᱤᱥᱱᱩᱯᱩᱨ ᱴᱮᱨᱟ ᱠᱳᱴᱟ ᱚᱱᱟ ᱠᱚ ᱧᱮᱞ ᱦᱩᱭ ᱠᱟᱱᱟ᱾ ᱟᱨ ᱚᱱᱛᱮ ᱢᱮᱱᱟᱜ ᱠᱟᱫᱟ ᱦᱟᱸᱜ ᱢᱩᱠᱩᱴᱢᱚᱱᱤᱯᱩᱨ᱾ ᱚᱱᱟ ᱠᱚᱨᱮ ᱜᱮ ᱫᱟᱬᱟ ᱠᱚᱫᱚ ᱥᱮᱱ ᱵᱟᱲᱟ ᱦᱳᱭ ᱠᱟᱱᱟ ᱾
ᱟᱪᱪᱷᱟ ᱜᱚᱝᱠᱮ ᱟᱫᱚ ᱦᱟᱸᱜ ᱦᱚᱜᱼᱚᱭ ᱡᱮ ᱦᱟᱸ ᱤᱧ ᱠᱩᱞᱤ ᱵᱤᱱᱟ ᱦᱚᱜᱼᱚᱭ ᱡᱮ ᱫᱟᱬᱟ ᱠᱟᱛᱮᱜ ᱪᱮᱜ ᱠᱚᱵᱤᱱ ᱵᱩᱡᱷᱟᱹᱣ ᱧᱟᱢ ᱠᱮᱜᱼᱟ? ᱦᱮᱸ ᱠᱟᱹᱴᱤᱡ ᱞᱟᱹᱭ ᱥᱚᱫᱚᱨ ᱞᱮᱠᱷᱟᱜ ᱵᱷᱟᱹᱜᱤ ᱠᱚᱜᱼᱟ ᱫᱟᱬᱟ ᱠᱟᱛᱮᱜ? ᱟᱭᱢᱟ ᱠᱤᱪᱷᱩ ᱜᱮ ᱵᱟᱲᱟᱭ ᱧᱟᱢᱚᱜᱼᱟ, ᱟᱸᱜᱚᱡ ᱧᱟᱢᱚᱜᱼᱟ, ᱥᱮ ᱧᱮᱞ ᱠᱟᱛᱮᱢ ᱵᱩᱡᱽ ᱫᱟᱲᱮᱭᱟᱜᱼᱟ ᱟᱫᱚ ᱦᱟᱸᱜ ᱠᱟᱹᱴᱤᱡ ᱞᱟᱹᱭ ᱵᱤᱱ? ᱦᱮᱸ ᱪᱤᱜᱠᱟ ᱪᱮᱜ ᱠᱚ ᱢᱟᱱᱮ ᱯᱚᱡᱮᱴᱤᱵᱷ ᱫᱤᱠ ᱞᱟᱹᱭ ᱵᱮᱱ ᱫᱟᱬᱟ ᱨᱮᱱᱟᱜ?
ᱚᱸᱻ᱾ ᱦᱮᱸ ᱫᱟᱬᱟ ᱫᱚ ᱡᱚᱛᱚ ᱦᱚᱲᱟᱜ ᱜᱮ ᱟᱥ ᱛᱟᱦᱮᱸᱱᱟ, ᱟᱨ ᱫᱟᱬᱟ ᱦᱚᱸ ᱞᱟᱹᱠᱛᱤ ᱠᱟᱱ ᱜᱮᱭᱟ᱾ ᱵᱟᱠᱷᱟᱱ ᱵᱟᱝ ᱫᱟᱬᱟ ᱠᱟᱛᱮᱜ ᱫᱚ ᱵᱟᱦᱟᱨᱮ ᱨᱮᱱᱟᱜ ᱯᱚᱨᱤᱵᱮᱥ ᱚᱸᱰᱮᱱᱟᱜ ᱦᱟᱞᱪᱟᱞ ᱵᱟᱵᱚᱱ ᱵᱩᱡᱷᱟᱹᱣ ᱫᱟᱲᱮᱭᱟᱜᱼᱟ, ᱟᱨ ᱫᱟᱲᱟ ᱠᱟᱛᱮᱜ ᱵᱤᱵᱷᱤᱱᱱᱚ ᱟᱢᱫᱟ ᱵᱷᱮᱜᱟᱨ ᱵᱷᱮᱜᱟᱨ ᱴᱷᱟᱶ ᱨᱮᱱᱟᱜ ᱮᱠᱥᱯᱮᱨᱤᱭᱮᱱᱥ ᱚᱸᱰᱮᱱᱟᱜ ᱚᱵᱚᱥᱛᱟ ᱵᱮᱵᱚᱥᱛᱷᱟ ᱟᱨ ᱪᱮᱜ ᱞᱮᱠᱟ ᱯᱚᱨᱤᱵᱮᱥ ᱢᱮᱱᱟᱜᱼᱟ, ᱚᱱᱟ ᱠᱚᱵᱚᱱ ᱵᱩᱡᱽ ᱫᱟᱲᱮᱭᱟᱜᱼᱟ᱾
ᱮᱠᱫᱚᱢ ᱴᱷᱤᱠ ᱠᱟᱛᱷᱟ ᱜᱚᱝᱠᱮ ᱟᱹᱰᱤ ᱴᱷᱤᱠ ᱵᱮᱱ ᱞᱟᱹᱭ ᱠᱮᱜᱼᱟ, ᱦᱮᱸ ᱡᱮᱢᱚᱱ ᱞᱟᱹᱭ ᱞᱮ ᱠᱷᱟᱱ ᱟᱵᱚ ᱡᱟᱦᱟᱸ ᱨᱮᱵᱚᱱ ᱛᱟᱦᱮᱸᱱ ᱠᱟᱱᱟ, ᱟᱵᱚᱣᱟᱜ ᱟᱲᱮ ᱯᱟᱥᱮ ᱥᱟᱶᱛᱮ ᱟᱵᱚᱣᱟᱜ ᱞᱟᱭᱚᱝ ᱟᱵᱚ ᱢᱟᱵᱚᱱ ᱵᱩᱡ ᱮᱜ ᱜᱮ ᱥᱟᱶᱛᱮ ᱵᱤᱵᱷᱤᱱᱚ ᱡᱟᱭᱜᱟ ᱨᱮᱱᱟᱜ ᱦᱚᱸ ᱵᱟᱰᱟᱭ ᱞᱟᱹᱠᱛᱤ ᱠᱟᱱᱟ ᱾ ᱡᱮᱢᱚᱱ ᱵᱮᱱ ᱞᱟᱹᱭ ᱠᱮᱜᱼᱟ ᱡᱮ, ᱚᱱᱠᱟ ᱞᱮᱠᱟᱛᱮᱵᱚᱱ ᱛᱟᱦᱮᱱ ᱠᱟᱱᱟ ᱟᱵᱚ ᱫᱚ ᱵᱷᱟᱨᱚᱛ ᱵᱷᱟᱨᱚᱛ ᱫᱤᱥᱚᱢ ᱨᱮ ᱵᱷᱟᱨᱚᱛ ᱫᱤᱥᱚᱢ ᱨᱮ ᱯᱨᱚᱛᱤᱴᱤ ᱥᱴᱮᱴ ᱨᱮ ᱞᱟᱹᱭ ᱞᱮᱠᱷᱟᱱ ᱫᱚ ᱵᱤᱵᱷᱤᱱᱱᱚ ᱡᱟᱹᱛᱤ ᱠᱚ ᱛᱟᱦᱮᱱ ᱠᱟᱱᱟ ᱦᱮᱸ ᱵᱤᱵᱷᱤᱱᱱᱚ ᱞᱮᱠᱟᱱᱟᱜ ᱩᱱᱠᱩᱣᱟᱜ ᱦᱚᱨᱚᱜ ᱵᱟᱸᱫᱮ ᱦᱮᱸ ᱥᱟᱶᱛᱮ ᱡᱚᱢᱟᱜ ᱧᱩ ᱟᱜ ᱛᱟᱦᱮᱸ ᱨᱮᱱᱟᱜ ᱦᱮᱣᱟ ᱪᱮᱠᱟ ᱚᱲᱟᱜ ᱫᱩᱣᱟᱹᱨ ᱛᱟᱠᱚ ᱥᱟᱶᱛᱮ ᱨᱚᱲ ᱠᱚᱨᱮᱱᱟᱜ ᱵᱷᱟᱥᱟ ᱠᱚᱨᱮᱱᱟᱜ ᱢᱤᱫᱴᱟᱝ ᱟᱞᱟᱜᱽ ᱢᱤᱫᱴᱟᱝ ᱛᱟᱦᱮᱱ ᱜᱮᱭᱟ ᱟᱫᱚ ᱱᱚᱣᱟ ᱠᱚᱫᱚ ᱦᱟᱸᱜ ᱟᱵᱚ ᱪᱮᱠᱟ ᱵᱚᱱ ᱨᱚᱲ ᱠᱟᱱᱟ ᱟᱵᱚ ᱡᱟᱭᱜᱟ ᱪᱮᱠᱟ ᱵᱚᱱ ᱦᱚᱨᱚᱜ ᱵᱟᱸᱫᱮ ᱮᱫᱟ ᱟᱵᱚᱣᱟᱜ ᱟᱵᱚᱣᱟᱜ ᱵᱚᱸᱜᱟ ᱵᱩᱨᱩ ᱟᱵᱚᱣᱟᱜ ᱯᱩᱡᱟᱹ ᱠᱚ ᱦᱮᱸ ᱱᱚᱝᱠ ᱠᱟ ᱡᱮᱢᱚᱱ ᱧᱮᱞᱚᱜ ᱠᱟᱱᱟ ᱵᱤᱵᱷᱤᱱᱱᱚ ᱡᱟᱭᱜᱟ ᱨᱮᱦᱚᱸ ᱟᱞᱟᱫᱟ ᱟᱞᱟᱫᱟ ᱢᱮᱱᱟᱜᱼᱟ ᱟᱫᱚ ᱱᱚᱣᱟ ᱠᱚᱫᱚ ᱦᱚᱸ ᱵᱟᱵᱚᱱ ᱵᱩᱡᱷᱟᱹᱣ ᱫᱟᱲᱮᱭᱟᱜ ᱱᱚᱝᱠᱟ ᱨᱮᱫᱚ ᱦᱟᱸᱜ ᱠᱟᱹᱴᱤᱡ ᱮᱢ ᱪᱟᱞᱟᱣ ᱞᱮᱱᱠᱷᱟᱱ ᱥᱮ ᱢᱤᱫᱴᱟᱝ ᱥᱟᱸᱜᱷᱟᱨ ᱞᱮᱠᱟᱢ ᱵᱩᱡᱷᱟᱹᱣ ᱟᱢ ᱚᱸᱰᱮᱱᱟᱜ ᱡᱟᱭᱜᱟ ᱨᱮ ᱪᱤᱠᱟ ᱠᱟᱛᱮ ᱠᱚ ᱛᱟᱦᱮᱱ ᱠᱟᱱᱟ ᱦᱮᱸ ᱟᱪᱪᱷᱟ ᱜᱚᱝᱠᱮ ᱟᱫᱚ ᱱᱚᱝᱠᱟ ᱜᱮ ᱦᱟᱸᱜ ᱟᱹᱰᱤ ᱢᱚᱸᱡᱽ ᱡᱮᱢᱚᱱ ᱤᱧ ᱦᱚᱧ ᱫᱟᱬᱟ ᱟᱠᱟᱫ ᱜᱮᱭᱟ ᱱᱚᱝᱠᱮ ᱥᱤ ᱥᱤᱠᱤᱢ ᱠᱚᱨᱮ ᱦᱟᱸᱜ ᱟᱫᱚ ᱥᱤᱠᱤᱢ ᱠᱚᱨᱮ ᱡᱟᱦᱟᱸ ᱢᱟᱹᱱᱢᱤ ᱠᱚ ᱛᱟᱦᱮᱱ ᱠᱟᱱᱟ ᱥᱮ ᱩᱱᱠᱩ ᱦᱚᱸ ᱮᱸ ᱩᱱᱠᱩᱣᱟᱜ ᱵᱮᱵᱚᱦᱟᱨ ᱟᱹᱰᱤ ᱜᱮ ᱵᱷᱟᱜᱤ ᱜᱮᱛᱟ ᱠᱚᱣᱟ ᱥᱟᱶᱛᱮ ᱦᱚᱨᱚᱜ ᱵᱟᱸᱫᱮ ᱩᱱᱠᱩᱣᱟᱜ ᱵᱚᱸᱜᱟ ᱵᱩᱨᱩ ᱥᱮ ᱦᱩᱸ ᱟᱫᱚ ᱱᱩᱠᱩ ᱦᱚᱸ ᱢᱤᱫᱴᱟᱝ ᱴᱨᱟᱭᱵᱮᱞ ᱡᱟᱹᱛᱤ ᱥᱮ ᱮᱤᱥᱴᱤ ᱜᱟᱛᱟᱠ ᱨᱮᱜᱮ ᱠᱚ ᱯᱟᱲᱟᱜ ᱠᱟᱱᱟ ᱾ ᱟᱫᱚ ᱱᱩᱠᱩᱣᱟᱜ ᱦᱚᱸ ᱠᱟᱞᱪᱟᱨ ᱦᱚᱸ ᱟᱹᱰᱤ ᱢᱚᱸᱡᱽ ᱜᱮᱭᱟ ᱾ ᱟᱵᱚ ᱞᱮᱠᱟᱜᱮ ᱡᱮᱢᱚᱱ ᱞᱟᱹᱭ ᱞᱮᱠᱷᱟᱱ ᱫᱚ ᱟᱵᱚ ᱴᱨᱟᱭᱵᱮᱞ ᱡᱟᱹᱛᱤ ᱩᱱᱠᱩ ᱴᱨᱟᱭᱵᱮᱞ ᱡᱟᱹᱛᱤ ᱟᱫᱚ ᱚᱸᱰᱮ ᱜᱤᱧ ᱵᱩᱡ ᱠᱮᱜᱼᱟ ᱜᱚᱢᱠᱮ ᱟᱫᱚ ᱴᱨᱟᱭᱵᱮᱞ ᱡᱟᱹᱛᱤ ᱨᱮᱱ ᱦᱚᱲ ᱫᱚ ᱦᱟᱸᱜ ᱟᱹᱰᱤ ᱥᱚᱨᱮᱥ ᱜᱮᱭᱟ ᱠᱚ ᱦᱮᱸ ᱟᱫᱚ ᱟᱹᱰᱤ ᱠᱚ ᱜᱚᱲᱚ ᱟᱹᱱᱤᱡᱼᱟ ᱡᱚᱛ ᱛᱚ ᱜᱮ ᱡᱩᱢᱤᱫ ᱟᱛᱮ ᱠᱚ ᱛᱟᱦᱮᱱ ᱜᱮᱭᱟ ᱡᱟᱦᱟᱸ ᱫᱚ ᱟᱵᱚ ᱥᱚᱢᱟᱡᱽ ᱨᱮ ᱧᱮᱞ ᱞᱮᱠᱷᱟᱱ ᱡᱟᱦᱟᱸ ᱫᱚ ᱵᱟᱯᱞᱟ ᱵᱤᱦᱟᱹ ᱵᱟᱯ ᱵᱟᱯᱞᱟ ᱨᱮ ᱥᱟᱶᱛᱮ ᱜᱚᱡᱽ ᱜᱩᱨ ᱨᱮ ᱡᱮᱢᱚᱱ ᱵᱚᱱ ᱡᱩᱢᱤᱫ ᱜᱚᱫᱚᱜᱼᱟ ᱥᱮ ᱡᱟᱦᱟᱱᱟᱜ ᱠᱟᱹᱢᱤ ᱢᱤᱫ ᱛᱮᱵᱚᱱ ᱠᱟᱹᱢᱤᱭᱟ ᱾ ᱚᱱᱠᱟᱜ ᱜᱮ ᱱᱚᱰᱮ ᱦᱚᱸ ᱧᱮᱞᱚᱜ ᱠᱟᱱᱟ ᱟᱹᱰᱤ ᱵᱷᱟᱹᱜᱤ ᱜᱮ ᱟᱨᱠᱤ ᱜᱚᱝᱠᱮ
ᱟᱪᱪᱷᱟ ᱟᱪᱪᱷᱟ ᱛᱟᱦᱚᱞᱮ ᱜᱚᱝᱠᱮ ᱟᱫᱚ ᱦᱟᱸᱜ ᱡᱟᱦᱟᱸ ᱛᱤᱱᱟᱹᱜ ᱟᱭᱢᱟᱞᱤᱧ ᱵᱩᱡᱽ ᱛᱤᱭᱳᱜ ᱠᱮᱫ ᱜᱮᱭᱟ ᱟᱫᱚ ᱦᱟᱸᱜ ᱢᱮᱫ ᱛᱮ ᱧᱮᱞ ᱦᱚᱸ ᱦᱤᱭᱳᱜᱼᱟ ᱚᱱᱠᱟ ᱚᱠᱛᱚ ᱠᱚ ᱧᱟᱢ ᱞᱮᱱᱠᱷᱟᱱ ᱚᱱᱛᱮ ᱟᱥᱟᱢ ᱥᱮᱱ ᱪᱟᱞᱟᱜ ᱦᱚᱸ ᱦᱩᱭᱩᱜᱼᱟ ᱵᱟᱝ ᱪᱟᱞᱟᱣ ᱞᱮᱱ
ᱦᱩᱸ ᱦᱩᱸ ᱦᱩᱸ,
ᱪᱤᱠᱟᱹᱛᱮ ᱮ ᱛᱟᱦᱮᱜ ᱦᱳᱭ ᱦᱳᱭ ᱾ ᱛᱟᱦᱚᱞᱮ ᱜᱚᱝᱠᱮ ᱟᱵᱮᱱ ᱫᱚ ᱚᱠᱟ ᱠᱚ ᱡᱟᱭᱜᱟ ᱜᱮᱵᱮ ᱚᱱᱠᱟ ᱵᱮᱱ ᱫᱟᱬᱟᱣ ᱠᱟᱫᱟ?
ᱟᱪᱪᱷᱟ ᱜᱚᱝᱠᱮ ᱡᱮᱢᱚᱱ ᱵᱮᱱ ᱞᱟᱹᱭ ᱠᱮᱜᱼᱟ ᱟᱵᱤᱱᱟᱜ ᱡᱮᱢᱚᱱ ᱥᱩᱥᱩᱱᱤᱭᱟᱹ ᱵᱩᱨᱩ ᱦᱮᱸ ᱚᱱᱟ ᱠᱚᱦᱚᱸ ᱞᱤᱧ ᱫᱟᱬᱟᱣ ᱠᱟᱫᱟ ᱾ ᱤᱱᱟᱹ ᱪᱷᱟᱰᱟ ᱴᱮᱨᱟᱠᱳᱴᱟ ᱵᱮᱱ ᱞᱟᱹᱭ ᱠᱮᱜᱼᱟ ᱵᱤᱥᱱᱩᱯᱩᱨ, ᱢᱩᱠᱩᱴᱢᱚᱱᱤᱯᱩᱨ, ᱰᱮᱢ ᱥᱟᱶᱛᱮ ᱰᱮᱢ ᱜᱮ ᱟᱹᱰᱤ ᱞᱤᱧ ᱫᱟᱬᱟᱣ ᱠᱟᱫᱟ ᱾ ᱢᱟᱭᱛᱷᱟᱱ ᱰᱮᱢ, ᱯᱟᱧᱪᱮᱛ ᱰᱮᱢ, ᱦᱮᱸ ᱟᱫᱚ ᱦᱟᱸᱜᱼᱟ ᱵᱩᱨᱩ ᱠᱚᱢᱟ ᱟᱹᱰᱤ ᱜᱮ ᱢᱮᱱᱟᱜᱼᱟ ᱡᱮᱢᱚᱱ ᱵᱤᱦᱟᱹᱨᱤᱱᱟᱛᱷ ᱵᱩᱨᱩ, ᱠᱚ ᱥᱟᱶᱛᱮ ᱦᱟᱸᱜ ᱱᱚᱛᱮ ᱱᱚᱨᱫᱫᱟᱱ ᱥᱟᱭᱤᱰ ᱨᱮᱱᱟᱜ ᱦᱟᱸᱜ ᱟᱭᱢᱟ ᱜᱟᱱ ᱵᱩᱨᱩ ᱛᱚ ᱱᱚᱛᱮ ᱫᱚ ᱪᱟᱨᱮᱯᱟᱲ ᱜᱮ ᱡᱟᱦᱟ ᱫᱚ ᱪᱟᱹᱨᱭᱟᱹ ᱠᱚᱬ ᱜᱮ ᱵᱩᱨᱩ ᱟᱨ ᱵᱩᱨᱩ ᱛᱮ ᱯᱮᱨᱮᱡ ᱢᱮᱱᱟᱜ ᱟᱠᱟᱫᱟ ᱾ ᱦᱮᱸ ᱟᱫᱚ ᱟᱭᱢᱟ ᱞᱟᱹᱴᱩ ᱞᱟᱹᱴᱩ ᱵᱩᱨᱩ ᱡᱟᱦᱟᱸ ᱫᱚ ᱟᱵᱚ ᱦᱮᱸ ᱵᱷᱟᱨᱚᱛ ᱨᱮ ᱢᱩᱫᱽᱨᱮ ᱡᱟᱦᱟᱸ ᱫᱚ ᱞᱟᱹᱭ ᱞᱮᱠᱷᱟᱱ ᱫᱚ ᱮᱸ ᱡᱟᱦᱟ ᱤᱭᱟᱹ ᱠᱚ ᱢᱮᱛᱟᱜ ᱠᱟᱱᱟ ᱦᱟᱸᱜ ᱮ ᱱᱚᱛᱮ ᱱᱚᱨᱫᱟᱱ ᱥᱟᱭᱤᱰ ᱨᱮᱭᱟᱜ ᱧᱩᱛᱩᱢ ᱵᱟᱝ ᱫᱤᱥᱟᱹᱜ ᱠᱟᱱᱟ ᱮᱸ ᱠᱟᱧᱪᱚᱱ ᱡᱚᱝᱜᱟ ᱵᱩᱨᱩ ᱡᱟᱦᱟᱸ ᱠᱚ ᱢᱮᱛᱟᱜ ᱠᱟᱱᱟ ᱦᱟᱜ ᱟᱫᱚ ᱠᱟᱧᱪᱚᱱ ᱡᱚᱝᱜᱟ ᱵᱩᱨᱩ ᱫᱚ ᱦᱟᱸᱜ ᱚᱱᱟ ᱥᱩᱨ ᱥᱩᱯᱩᱨ ᱪᱟᱞᱟᱣ ᱦᱩᱭ ᱠᱟᱱ ᱜᱮᱭᱟ ᱟᱨᱠᱤ ᱛᱷᱚ ᱟᱹᱰᱤ ᱩᱥᱩᱞ ᱜᱮᱭᱟ ᱚᱱᱟ ᱫᱚ ᱧᱩᱢᱟᱱᱟᱜ ᱵᱩᱨᱩ ᱠᱟᱱᱟ ᱮᱱᱫᱚ ᱤᱱᱰᱤᱭᱟ ᱨᱮᱱᱟᱜ ᱩᱛᱩ ᱩᱥᱩᱞ ᱵᱩᱨᱩ ᱠᱟᱱ ᱜᱮᱭᱟ ᱟᱵᱩ ᱫᱚ ᱞᱮᱠᱷᱟᱱ ᱫᱚ ᱟᱨᱠᱤ ᱦᱳᱭ ᱜᱚᱝᱠᱮ ᱟᱫᱚ ᱦᱟᱸᱜ ᱱᱚᱣᱟ ᱫᱚ ᱦᱟᱸᱜ ᱡᱟᱜᱮ ᱫᱟᱣ ᱧᱟᱢ ᱟᱠᱟᱱᱟ ᱟᱫᱚ ᱦᱟᱸᱜ ᱚᱱᱟ ᱫᱟᱣ ᱠᱚᱫᱚ ᱦᱟᱸᱜ ᱵᱟᱹᱞᱤᱧ ᱟᱲᱟᱜ ᱠᱟᱫᱟ ᱾
ᱦᱳᱭ ᱦᱳᱭ ᱟᱫᱚ ᱱᱤᱝᱠᱟᱱ ᱦᱚᱲ ᱠᱚᱫᱚ ᱚᱱᱠᱟ ᱚᱲᱟᱜ ᱠᱚᱨᱮ ᱠᱟᱹᱢᱤ ᱵᱟᱲᱟ ᱛᱮᱜᱮ ᱴᱟᱭᱤᱢ ᱠᱚ ᱯᱟᱨᱚᱢᱚᱜ ᱛᱟᱦᱮᱸᱱᱟ ᱟᱨ ᱫᱟᱬᱟ ᱠᱚᱨᱮᱱᱟᱜ ᱴᱟᱭᱤᱢ ᱦᱚᱸ ᱵᱟᱝ ᱧᱟᱢᱚᱜ ᱛᱟᱦᱮᱸᱫ ᱫᱟᱬᱟ ᱢᱟ ᱥᱟᱱᱟ ᱜᱮ ᱟᱫᱚ ᱦᱟᱸᱜ ᱡᱩᱫᱤ ᱚᱱᱠᱟ ᱴᱟᱭᱤᱢ ᱠᱚ ᱧᱟᱢᱚᱜᱼᱟ ᱛᱟᱦᱚᱞᱮ ᱠᱷᱟᱱ ᱫᱚ ᱚᱵᱚᱥᱥᱳᱭ ᱫᱟᱬᱟ ᱫᱚ ᱦᱳᱭᱳᱜ ᱜᱮᱭᱟ ᱾ ᱵᱟᱝ ᱫᱟᱬᱟ ᱞᱮᱠᱷᱟᱱ ᱫᱚ ᱮᱴᱟᱜ ᱯᱚᱨᱤᱵᱮᱥ ᱨᱮᱱᱟᱜ ᱵᱟᱰᱟᱭ ᱵᱟᱝ ᱵᱟᱰ ᱵᱟᱰᱟᱭᱚᱜᱼᱟ ᱚᱸᱰᱮᱱᱟᱜ ᱪᱮᱫ ᱞᱮᱠᱟ ᱦᱟᱞᱪᱟᱞ ᱚᱸᱰᱮᱱᱟᱜ ᱦᱚ ᱢᱟᱹᱱᱢᱤ ᱠᱚᱣᱟᱜ ᱢᱮᱴᱟᱣ ᱵᱩᱦᱩ ᱨᱚᱠᱚᱢ ᱛᱟᱦᱮᱸᱱᱟ ᱥᱮ ᱯᱚᱨᱤᱵᱮᱥ ᱵᱩᱦᱩ ᱠᱤᱪᱷᱩ
ᱦᱩᱸ ᱦᱩᱸ
ᱡᱚᱛᱚ ᱠᱤᱪᱷᱩ ᱵᱩᱡᱩᱜᱼᱟ᱾
ᱮᱠᱫᱚᱢ ᱥᱟᱹᱨᱤ ᱜᱮ ᱜᱚᱝᱠᱮ ᱮᱠᱫᱚᱢ ᱫᱟᱬᱟ ᱦᱚᱸ ᱞᱟᱹᱠᱛᱤ ᱠᱟᱱ ᱜᱮᱭᱟ᱾ ᱟᱪᱪᱷᱟ ᱜᱚᱝᱠᱮ ᱟᱫᱚ ᱦᱟᱸᱜ ᱦᱟᱯᱚᱭ ᱟᱪᱪᱷᱟ ᱜᱚᱝᱠᱮ ᱟᱨ ᱢᱤᱫᱴᱟᱝ ᱠᱚᱥᱪᱮᱱ ᱨᱟᱠᱟᱵ ᱠᱟᱱᱟ ᱡᱮᱢᱚᱱ ᱮ ᱡᱩᱣᱟᱹᱱ ᱠᱚ ᱡᱩᱣᱟᱹᱱ ᱠᱚ ᱟᱵᱚ ᱦᱟᱸᱜ ᱡᱩᱣᱟᱹᱱ ᱠᱚᱨᱮ ᱡᱮᱢᱚᱱ ᱱᱚᱜᱼᱚᱭ ᱚᱨᱠᱮᱥᱴᱟᱨ ᱯᱟᱛᱟ ᱪᱷᱟᱛᱟ ᱦᱩᱭᱩᱜ ᱠᱟᱱᱟ ᱡᱩᱣᱟᱹᱱ ᱠᱚ ᱢᱤᱫᱴᱟᱝ ᱵᱷᱟᱹᱜᱤ ᱰᱟᱦᱟᱨ ᱛᱮ ᱢᱤᱫᱴᱟᱝ ᱥᱩᱛᱩᱜ ᱠᱚ ᱞᱟᱹᱜᱤᱫ ᱛᱮ ᱮ ᱪᱮᱫ ᱟᱵᱮᱱ ᱫᱚᱵᱮᱱ ᱢᱚᱱᱮᱭᱟ ᱪᱮᱫ ᱠᱚ ᱠᱚᱨᱟᱣ ᱞᱟᱹᱠᱛᱤ ᱠᱟᱱᱟ ᱛᱚᱵᱮ ᱟᱹᱱᱤᱡᱼᱟ ᱢᱤᱫ ᱴᱟᱝ ᱵᱷᱟᱜᱤ ᱰᱟᱦᱟᱨ ᱛᱮᱠᱚ ᱪᱟᱞᱟᱜᱼᱟ?
ᱟᱫᱚ ᱦᱚᱸᱜ, ᱜᱚᱝᱠᱮ ᱟᱵᱮᱱ ᱡᱟᱦᱟᱸ ᱚᱨᱠᱮᱥᱴᱟᱨ ᱠᱚᱨᱮᱱᱟᱜ ᱠᱟᱛᱷᱟ ᱠᱚᱵᱮᱱ ᱞᱟᱹᱭ ᱠᱮᱜᱼᱟ ᱡᱩᱣᱟᱹᱱ ᱠᱚ ᱟᱫᱚ ᱦᱚᱜ-ᱚᱭ ᱮᱠᱷᱚᱱ ᱢᱟ ᱚᱨᱠᱮᱥᱴᱟᱨ ᱠᱚᱨᱮ ᱡᱩᱣᱟᱹᱱ ᱠᱚᱣᱟᱜ ᱚᱵᱚᱥᱛᱷᱟ ᱢᱟ ᱟᱹᱰᱤ ᱜᱮ ᱠᱷᱟᱨᱟᱯ ᱜᱮ ᱧᱮᱞᱚᱜ ᱠᱟᱱᱟ ᱟᱫᱚ ᱚᱱᱟ ᱫᱚ ᱵᱟᱞᱤᱧ ᱞᱟᱹᱭ ᱚᱪᱚ ᱫᱟᱲᱮᱭᱟᱜ ᱠᱟᱱᱟ ᱡᱮ ᱚᱨᱠᱮᱥᱴᱨᱟ ᱛᱤᱱᱟᱹᱜ ᱜᱟᱱ ᱵᱷᱟᱜᱤᱭᱟ ᱥᱮ ᱵᱟᱝ ᱵᱷᱟᱜᱤᱭᱟ ᱟᱫᱚ ᱚᱱᱟ ᱠᱚᱫᱚ ᱟᱵᱚ ᱴᱷᱮᱡ ᱩᱯᱚᱨ ᱱᱤᱨᱵᱷᱚᱨᱟᱭ ᱡᱟᱦᱟᱸᱭ ᱟᱵᱚ ᱡᱩᱣᱟᱹᱱ ᱠᱚ ᱢᱮᱱ ᱠᱟᱜ ᱵᱚᱱᱟ ᱚᱱᱟ ᱚᱠᱟ ᱞᱮᱠᱟ ᱵᱷᱟᱵ ᱛᱮ ᱟᱵᱚ ᱵᱚᱱ ᱦᱟᱛᱟᱣᱟ᱾ ᱦᱮᱸ ᱟᱫᱚ ᱮᱠᱷᱚᱱ ᱫᱚ ᱡᱟᱹᱥᱛᱤ ᱠᱟᱭᱛᱮ ᱧᱮᱞᱚᱜ ᱠᱟᱱᱟ ᱡᱮ ᱯᱷᱟᱱᱥᱮᱱ ᱴᱟᱺᱰᱤ ᱠᱚᱨᱮ ᱥᱮᱱ ᱵᱟᱲᱟ ᱠᱟᱛᱮᱫ ᱚᱱᱟ ᱡᱩᱣᱟᱹᱱ ᱠᱚᱣᱟᱜ ᱡᱟᱦᱟᱸ ᱠᱤᱛᱛᱤ ᱠᱟᱱᱰᱚ ᱳᱭ ᱟᱨᱠᱤ᱾ ᱠᱤ ᱟᱢᱫᱟ ᱠᱤᱪᱷᱩ ᱧᱮᱞᱚᱜ ᱠᱟᱱᱟ ᱵᱟᱹᱲᱤᱡ ᱫᱤᱠ ᱫᱤᱭᱮ᱾
ᱦᱩᱸ, ᱦᱳᱭ ᱜᱚᱝᱠᱮ ᱟᱫᱚ ᱦᱟᱸᱜ ᱚᱱᱟ ᱵᱟᱧᱪᱟᱣ ᱫᱚᱦᱚ ᱞᱟᱹᱜᱤᱫ ᱥᱮ ᱚᱱᱟ ᱠᱚᱢᱟᱣ ᱞᱟᱹᱜᱤᱫ ᱛᱮ ᱟᱵᱚ ᱪᱮᱫ ᱪᱮᱫ ᱵᱚᱱ ᱪᱤᱠᱟᱹ ᱞᱮᱠᱷᱟᱡ ᱥᱮ ᱪᱮᱫ ᱪᱤᱠᱟᱹ ᱞᱮᱠᱷᱟᱱ ᱱᱚᱣᱟ ᱟᱹᱰᱤ ᱥᱩᱫᱷᱨᱟᱹᱣ ᱜᱟᱱᱚᱜᱼᱟ ᱠᱟᱹᱴᱤᱡ ᱫᱚ ᱦᱟᱸᱜ
ᱦᱮᱸ ᱟᱫᱚ ᱱᱚᱣᱟ ᱵᱟᱨᱮ ᱛᱮᱫᱚ ᱠᱟᱹᱴᱤᱡ ᱥᱚᱝᱜᱚᱴᱷᱚᱱ ᱠᱚ ᱫᱤᱭᱮ ᱯᱚᱨ ᱱᱚᱝᱠᱟ ᱢᱤᱴᱤᱱ ᱠᱚ ᱫᱚᱦᱚ ᱞᱟᱜᱟᱜᱼᱟ ᱚᱱᱟ ᱚᱸᱰᱮ ᱠᱟᱹᱴᱤᱜ ᱚᱱᱟ ᱠᱚ ᱠᱟᱛᱷᱟ ᱵᱟᱨᱮᱛᱮ ᱨᱚᱲ ᱞᱟᱜᱟᱜᱼᱟ ᱫᱤᱭᱯᱚᱨ ᱡᱟᱦᱟᱸᱭ ᱡᱩᱣᱟᱹᱱ ᱠᱚᱠᱚ ᱟᱸᱡᱚᱢᱟ ᱩᱱᱠᱩ ᱦᱚᱸ ᱞᱩᱛᱩᱨ ᱨᱮ ᱚᱱᱟ ᱞᱩᱛᱩᱨ ᱵᱤᱜ ᱟᱸᱡᱚᱢ ᱠᱟᱛᱮᱜ ᱚᱱᱟ ᱠᱟᱹᱢᱤ ᱞᱟᱜᱟᱜᱼᱟ᱾ ᱤᱱᱮ‌ ᱠᱷᱟᱱ ᱜᱮ ᱦᱳᱭᱳᱜᱼᱟ ᱾
ᱮᱠᱫᱚᱢ ᱥᱟᱹᱨᱤ ᱜᱮ ᱜᱚᱝᱠᱮ ᱱᱚᱣᱟ ᱡᱟᱵᱮᱱ ᱞᱟᱹᱭ ᱠᱮᱜᱼᱟ ᱱᱚᱣᱟ ᱫᱚ ᱟᱹᱰᱤ ᱡᱚᱛᱷᱟᱛ ᱜᱮ ᱟᱨ ᱤᱱᱟᱹ ᱪᱷᱟᱰᱟ ᱡᱮᱢᱚᱱ ᱞᱟᱹᱭ ᱜᱟᱱᱚᱜᱼᱟ ᱱᱚᱜᱼᱚᱭ ᱵᱚᱱ ᱪᱟᱞᱟᱜ ᱠᱟᱱᱟ ᱥᱮ ᱡᱟᱦᱟᱞᱟᱜ ᱠᱟᱱᱟ ᱠᱚ ᱡᱩᱣᱟᱹᱱ ᱠᱚ ᱦᱟᱸᱜ ᱱᱚᱝᱠᱟ ᱚᱨᱠᱮᱥᱴᱟᱨ ᱠᱚᱨᱮ ᱡᱟᱦᱟᱸ ᱠᱚᱨᱮ ᱡᱟᱦᱟᱸ ᱠᱚᱨᱮᱫᱚ ᱚᱱᱟ ᱡᱟᱭᱜᱟ ᱨᱮ ᱦᱟᱸᱜ ᱦᱟᱺᱰᱤ ᱯᱟᱹᱣᱨᱟᱹ ᱟᱹᱰᱤ ᱜᱮ ᱧᱟᱢᱚᱜ ᱠᱟᱱᱟ ᱟᱫᱚ ᱱᱚᱣᱟ ᱠᱚ ᱢᱤᱫᱴᱟᱝ ᱠᱚᱢ ᱞᱟᱹᱠᱛᱤ ᱠᱟᱱᱟ ᱱᱤᱭᱟᱹ ᱪᱷᱟ ᱪᱷᱟᱰᱟ ᱦᱚᱸ ᱮ ᱚᱱᱟ ᱡᱟᱭᱜᱟ ᱨᱮ ᱪᱟᱞᱟᱣ ᱠᱟᱛᱮᱜ ᱦᱟᱸᱜ ᱢᱤᱜᱴᱟᱝ ᱚᱛᱛᱟᱪᱟᱨ ᱠᱚ ᱪᱟᱞᱟᱣᱮᱫᱟ ᱥᱮ ᱡᱟᱦᱟᱱᱟᱜ ᱱᱟᱦᱟᱪᱟᱨ ᱪᱟᱞᱟᱜ ᱠᱟᱱᱟ ᱢᱟᱹᱭ ᱵᱤᱴᱤ ᱛᱟᱠᱚ ᱨᱮ ᱦᱮᱸ ᱱᱤᱭᱟᱹ ᱪᱷᱟᱰᱟ ᱧᱩ ᱠᱟᱛᱮ ᱠᱚ ᱪᱟᱹᱞᱩᱭᱫᱟ ᱮᱠᱥᱤᱰᱮᱱᱚᱜ ᱠᱟᱱᱟ ᱠᱚ ᱱᱚᱣᱟ ᱞᱟᱹᱜᱤᱫ ᱛᱮᱫᱚ ᱦᱟᱸᱜ ᱢᱤᱫᱴᱟᱝ ᱡᱚᱛᱷᱟᱛ ᱜᱮ ᱦᱟᱸᱜ ᱜᱟᱨᱡᱮᱱ ᱠᱚᱦᱚᱸ ᱢᱤᱫᱴᱟᱝ ᱥᱮ ᱟᱵᱚᱨᱮᱱ ᱜᱚ-ᱵᱟᱵᱟ ᱠᱚ ᱢᱮᱱᱟᱜ ᱠᱚᱣᱟ ᱩᱝᱠᱩ ᱦᱚᱸ ᱢᱤ ᱴᱟᱝ ᱮ ᱡᱚᱛᱷᱟᱛ ᱜᱤᱫᱽᱨᱟᱹ ᱠᱚ ᱢᱤᱫᱴᱟᱝ ᱢᱟᱱᱟ ᱠᱚ ᱞᱟᱹᱠᱛᱤ ᱠᱟᱱᱟ ᱜᱟᱭᱤᱰ ᱞᱟᱹᱠᱛᱤ ᱠᱟᱱᱟ ᱦᱮᱸ ᱥᱮ, ᱟᱫᱚ ᱦᱟᱸᱜ ᱟᱫᱚ ᱦᱟᱸᱜ ᱜᱤᱫᱽᱨᱟᱹ ᱦᱚᱸ ᱢᱟᱱᱟ ᱢᱟᱠᱚ ᱢᱟᱱᱟ ᱠᱚᱜᱮᱭᱟ ᱟᱫᱚ ᱦᱟᱜ ᱜᱤᱫᱽᱨᱟᱹ ᱦᱚᱸ ᱡᱚᱫᱤ ᱵᱟᱝᱠᱚ ᱵᱩᱡᱽ ᱠᱷᱟᱡ ᱫᱚ ᱪᱤᱠᱟᱹ ᱫᱟᱲᱮᱭᱟ ᱠᱚᱣᱟᱢ᱾ ᱛᱚᱵᱩ ᱦᱚᱸ ᱜᱤᱫᱽᱨᱟᱹ ᱢᱩᱫᱽᱨᱮ ᱱᱟᱥᱮᱱᱟᱜ ᱵᱩᱡᱷᱟᱹᱣ ᱞᱟᱹᱠᱛᱤ ᱠᱟᱱᱟ ᱦᱮᱸ ᱚᱠᱟᱴᱟᱜ ᱡᱚᱛᱷᱟᱛ ᱜᱮᱭᱟ ᱜᱚ-ᱵᱟᱵᱟ ᱫᱚ ᱮᱠᱪᱩᱭᱮᱞᱤ ᱥᱟᱹᱨᱤ ᱜᱮᱠᱚ ᱞᱟᱹᱭᱟ ᱟᱫᱚ ᱦᱟᱸᱜ ᱱᱤᱡᱮ ᱪᱮᱛᱟᱱ ᱜᱮ ᱟᱨᱠᱤ ᱚᱱᱟᱜᱮ
ᱟᱫᱚ ᱮᱠᱷᱚᱱ ᱠᱚ ᱮᱠᱷᱚᱱ ᱠᱚ ᱡᱩᱣᱟᱹᱱ ᱢᱟ ᱚᱱᱟ ᱜᱚᱜᱚ-ᱵᱟᱵᱟ ᱡᱟᱦᱟᱸ ᱠᱟᱛᱷᱟ ᱵᱮᱱ ᱞᱟᱹᱭ ᱠᱮᱜ ᱫᱚ ᱩᱝᱠᱩ ᱢᱟᱠᱚ ᱜᱤᱫᱟᱹᱨᱟᱹ ᱯᱤᱫᱟᱹᱨ ᱢᱟ ᱠᱚ ᱡᱚᱛᱚ ᱠᱟᱛᱷᱟ ᱜᱮᱠᱚ ᱢᱮᱛᱟ ᱠᱚ ᱫᱤᱭᱮ ᱯᱚᱨ ᱩᱱᱠᱩ ᱜᱤᱫᱟᱹᱨ ᱯᱤᱫᱟᱹᱨ ᱦᱚᱸ ᱚᱱᱟ ᱵᱟᱝ ᱵᱷᱟᱹᱵᱤ ᱠᱟᱛᱮᱫ ᱟᱠᱚᱣᱟᱜ ᱡᱟᱦᱟᱸ ᱠᱚ ᱢᱚᱱᱮᱭᱟ ᱚᱱᱟ ᱞᱮᱠᱟ ᱛᱮᱠᱚ ᱪᱟᱞᱟᱜᱼᱟ ᱜᱚᱜᱚᱼᱵᱟᱣᱟᱜ ᱠᱟᱛᱷᱟ ᱵᱟᱠᱚ ᱩᱭᱦᱟᱹᱨᱟ ᱫᱤᱭᱮ ᱜᱚᱜᱚ-ᱵᱟᱵᱟ ᱤᱱᱟᱹᱜ ᱠᱟᱹᱴᱤᱜ ᱠᱷᱚᱱᱮ ᱦᱟᱨᱟ ᱠᱮᱜ ᱢᱮᱭᱟ ᱢᱤᱫᱴᱟᱝ